ᱦᱮᱞᱳ ᱾
ᱡᱚᱦᱟᱨ ᱜᱮ ᱾
ᱦᱮᱸ ᱡᱚᱦᱟᱨ ᱜᱮ ᱜᱚᱝᱠᱮ ᱾
ᱟᱨ ᱱᱟᱯᱟᱭ ᱵᱟᱲᱟ ᱜᱮᱭᱟᱯᱮ?
ᱦᱮᱸ ᱱᱟᱯᱟᱭ ᱵᱟᱲᱟ ᱜᱮ ᱦᱮᱱᱟᱜ ᱠᱟᱫ ᱞᱮᱭᱟ ᱟᱞᱮ ᱫᱚ ᱾ ᱟᱯᱮ ᱜᱮᱼᱼ ᱚᱲᱟᱜ ᱠᱚᱨᱮ ᱦᱚᱸ ᱱᱟᱯᱟᱭ ᱵᱟᱲᱟ ᱜᱮ ᱦᱮᱱᱟᱜ ᱟᱠᱟᱫ ᱞᱮᱭᱟ ᱦᱳ ᱾
ᱚ
ᱟᱯᱮ ᱜᱮ ᱾
ᱟᱞᱮ ᱦᱚᱸ ᱱᱟᱯᱟᱭ ᱵᱟᱲᱟ ᱜᱮ᱾
ᱱᱚᱜᱚᱭ ᱛᱚᱵᱮᱫᱚ ᱟᱹᱰᱤ ᱱᱟᱯᱟᱭ ᱜᱮᱛᱚ
ᱫᱤᱭᱮ ᱪᱮᱫ ᱠᱚᱯᱮ ᱪᱤᱠᱟᱹ ᱵᱟᱲᱟᱭᱮᱫᱟ?
ᱦᱚᱸᱜᱼᱚᱭ ᱚᱲᱟᱜ ᱠᱚᱨᱮ ᱜᱮ ᱦᱳ ᱫᱟᱜ ᱦᱚᱸ ᱵᱟᱭ ᱫᱟᱜ ᱟᱞᱮ ᱠᱟᱱᱟ ᱚᱱᱟ ᱥᱚᱨᱵᱚᱱ ᱟᱥᱟᱲ ᱵᱚᱝᱜ-ᱟ᱾
ᱚ ᱟᱪᱪᱷᱟ ᱛᱟᱦᱚᱞᱮ ᱦᱩᱲᱩ ᱠᱚᱫᱚ ᱟᱹᱣᱨᱤᱯᱮ ᱨᱚᱦᱚᱭᱟ?
ᱟᱹᱣᱨᱤ ᱦᱳ ᱫᱟᱜ ᱜᱮ ᱵᱟᱭ ᱫᱟᱜ ᱟᱞᱮ ᱠᱟᱱᱟ ᱪᱮᱠᱟᱛᱮᱢ ᱥᱩᱨᱩᱭᱟ᱾ ᱫᱟᱜ ᱞᱮᱠᱷᱟ ᱢᱟᱪᱚ ᱥᱩᱨᱩ ᱠᱮᱜᱮᱞᱮ
ᱦᱳᱭ ᱚᱱᱟ ᱦᱚᱸ ᱠᱟᱱ ᱜᱮᱭᱟ ᱵᱟᱭ ᱫᱟᱜᱽ ᱠᱷᱟᱱ ᱪᱮᱫ ᱮᱢ ᱪᱤᱠᱟᱹ ᱫᱟᱲᱮᱭᱟᱜᱼᱟ ᱟᱫᱚ ᱫᱟᱜ ᱪᱷᱟᱰᱟ ᱠᱟᱛᱮᱫ ᱮᱴᱟᱜ ᱟᱜ ᱵᱟᱹᱱᱩᱜ ᱛᱟᱯᱮᱭᱟ ᱡᱮᱢᱚᱱ ᱥᱟᱵᱽ ᱢᱟᱨᱥᱟᱞ ᱠᱚ ᱥᱮ ᱱᱟᱹᱭ ᱫᱟᱜ ᱜᱟᱰᱟ ᱫᱟᱜ ᱠᱚᱛᱮ ᱵᱟᱝᱯᱮ ᱪᱟᱥᱟ?
ᱚᱠᱟ ᱥᱮ ᱦᱳ ᱱᱟᱹᱭ ᱠᱚ ᱫᱚᱢᱮ ᱯᱷᱟᱨᱟᱠ ᱟᱨ ᱥᱟᱵᱢᱟᱨᱥᱟᱞ ᱠᱚᱦᱚᱸ ᱵᱟᱞᱮ ᱡᱩᱛ ᱠᱟᱫᱟ᱾ ᱟᱹᱰᱤ ᱢᱩᱥᱠᱤᱞ, ᱪᱟᱸᱫᱳ ᱵᱷᱚᱨᱥᱟ ᱜᱮᱞᱮ ᱫᱟᱜ ᱫᱚᱦᱳ ᱼᱼ
ᱦᱳᱭ ᱦᱳᱭ ᱚᱱᱟ ᱦᱚᱸ ᱠᱟᱱ ᱜᱮᱭᱟ, ᱪᱤᱠᱟᱹᱭᱟᱢ ᱡᱚᱛᱚ ᱥᱮᱫ ᱛᱚ ᱵᱟᱝ ᱥᱚᱢᱟᱱᱟ ᱾
ᱦᱚᱸ ᱥᱮ ᱫᱚ ᱠᱟᱱ ᱜᱮᱭᱟ ᱡᱚᱛᱚ ᱥᱮᱫ ᱥᱚᱢᱟᱱ ᱛᱟᱦᱮᱱ ᱠᱷᱟᱱ ᱫᱚ ᱦᱩᱭ ᱠᱚᱜᱼᱟᱠ
ᱦᱳᱭ ᱟᱫᱚ ᱠᱷᱟᱹᱞᱤ ᱦᱳᱲᱩ ᱠᱚᱜᱮᱯᱮ ᱪᱟᱥᱟ ᱮᱴᱟᱜ ᱠᱚ ᱡᱟᱦᱟᱱᱟᱜ ᱥᱚᱵᱡᱤ ᱠᱚᱫᱚ ᱵᱟᱝᱯᱮ ᱪᱟᱥᱟ?
ᱥᱚᱵᱡᱤ ᱠᱚ ᱪᱟᱥ ᱟᱢ ᱦᱟᱸ ᱜᱟᱹᱰᱭᱟᱹ ᱫᱟᱜ ᱠᱚ ᱟᱸᱡᱮᱫ ᱠᱟᱱ ᱛᱟᱞᱮᱭᱟ ᱵᱚᱨᱚᱜ ᱥᱤᱛᱩᱝ ᱛᱮ᱾ ᱟᱫᱚ ᱪᱮᱤᱠᱟᱭᱟᱢ ᱥᱚᱵᱽᱡᱤ ᱠᱚ
ᱚ ᱛᱟᱦᱚᱞᱮ ᱟᱯᱮᱴᱷᱮᱫ ᱫᱚ ᱫᱚᱢᱮ ᱟᱠᱟᱞ ᱜᱮᱭᱟ᱾
ᱦᱮᱸ ᱟᱹᱰᱤ ᱟᱠᱟᱞ ᱧᱚᱜ ᱜᱮ ᱦᱳ ᱟᱰᱤ ᱠᱚᱥᱴᱚ ᱟᱞᱮᱥᱮᱫ ᱦᱳ
ᱟᱪᱪᱷᱟ ᱛᱟᱦᱚᱞᱮ ᱠᱟᱹᱢᱤ ᱵᱟᱲᱟ ᱠᱚᱫᱚ ᱡᱟᱦᱟᱱᱟᱜ ᱠᱚ ᱪᱮᱫ ᱠᱚᱯᱮ ᱠᱟᱹᱢᱤ ᱵᱟᱲᱟᱭᱟ?
ᱠᱟᱹᱢᱤ ᱜᱮᱭᱟᱞᱮ ᱦᱳ ᱴᱩᱠ ᱴᱟᱠ ᱞᱟᱭᱤᱱ ᱠᱚᱨᱮᱞᱮ ᱞᱟᱭᱤᱱ ᱢᱤᱥᱛᱨᱤ ᱠᱟᱱᱟᱞᱮ ᱞᱟᱭᱤᱱ ᱢᱤᱥᱛᱤᱨᱤ ᱠᱚᱞᱮ ᱪᱟᱞᱟᱜᱼᱟ᱾
ᱚ ᱟᱪᱪᱷᱟ ᱛᱟᱦᱚᱞᱮ ᱢᱤᱥᱛᱨᱤ
ᱦᱮᱸ
ᱚ ᱱᱟᱯᱟᱭ ᱠᱟᱛᱷᱟ ᱚᱱᱟᱦᱚᱸ
ᱟᱸ ᱟᱯᱮ ᱠᱚᱜᱮ ᱪᱮᱫ ᱯᱮ ᱪᱮᱠᱟ ᱵᱟᱲᱟᱭ ᱛᱟᱵᱚᱱᱟ?
ᱟᱞᱮ ᱫᱚ ᱪᱮᱫ ᱞᱮ ᱪᱤᱠᱟᱹᱭᱟ ᱟᱞᱮ ᱦᱚᱸ ᱚᱱᱠᱟ ᱜᱮ ᱥᱩᱠᱨᱤ ᱠᱚ ᱢᱮᱱᱟᱜ ᱠᱚᱛᱟᱞᱮᱭᱟ ᱩᱱᱠᱩ ᱠᱚᱞᱮ ᱟᱹᱥᱩᱞ ᱠᱟᱫ ᱠᱚ ᱠᱚᱭᱟ ᱜᱩᱯᱤ ᱵᱲᱟᱟ ᱠᱚᱭᱟᱞᱮ᱾
ᱚ ᱛᱤᱱᱟᱹᱜ ᱠᱟᱛᱮᱫ ᱟᱹᱠᱷᱨᱤᱧ ᱠᱚᱛᱟ ᱵᱚᱱᱟ ᱦᱳ ᱦᱟᱛᱟᱣ ᱠᱚ ᱦᱩᱭᱩᱜᱼᱟ ᱥᱩᱠᱨᱤ ᱠᱚᱼᱟ᱾
ᱥᱩᱠᱨᱤ ᱫᱟᱢ ᱜᱮᱭᱟ ᱠᱚ ᱦᱳ ᱟᱞᱮᱥᱮᱫ ᱫᱚ
ᱟ ᱫᱚᱢᱮ ᱫᱟᱢ ᱥᱮ ᱛᱚᱵᱮ
ᱦᱳᱭ ᱫᱚᱢᱮ ᱫᱚ ᱵᱟᱝ ᱱᱚᱜᱼᱚᱭ ᱛᱤᱱᱥᱚ ᱴᱟᱠᱟ ᱠᱮᱡᱤ ᱪᱟᱹᱞᱩᱜ ᱠᱟᱱᱟ᱾
ᱚ ᱛᱚᱵᱮ ᱛᱚ ᱴᱷᱤᱠᱜᱮᱭᱟ ᱦᱳ ᱥᱚᱨᱦᱟᱭ ᱠᱚᱨᱮ ᱦᱚᱸ ᱦᱟᱛᱟᱣ ᱠᱚ ᱦᱩᱭᱩᱜᱼᱟ ᱜᱚᱡ ᱠᱚ ᱦᱩᱭᱩᱜᱼᱟ᱾
ᱦᱳᱭ ᱡᱩᱫᱤ ᱡᱟᱦᱟᱸ ᱛᱤᱥᱜᱮ ᱫᱚᱨᱠᱟᱨ ᱛᱟᱯᱮᱱ ᱠᱷᱟᱡ ᱞᱟᱹᱭᱟᱯᱮ ᱠᱷᱚᱵᱚᱨᱟᱯᱮ ᱛᱟᱦᱚᱞᱮ ᱤᱫᱤ ᱦᱚᱴᱚ ᱟᱯᱮᱭᱟᱞᱮ᱾
ᱴᱷᱤᱠ ᱟᱪᱷᱮ ᱥᱚᱨᱦᱟᱭ ᱠᱚᱨᱮ ᱫᱚᱨᱠᱟᱨ ᱛᱟᱞᱮ ᱦᱳ ᱵᱟᱦᱟ ᱥᱚᱨᱦᱟᱭ ᱠᱚᱨᱮ, ᱵᱟᱠᱷᱟᱭ ᱟᱯᱮᱴᱮᱡ ᱠᱚᱜᱮᱞᱮ ᱦᱟᱛᱟᱣ ᱠᱚᱣᱟ ᱤᱱᱟᱹ ᱠᱷᱟᱡ ᱫᱚ
ᱦᱳᱭ ᱦᱳᱭ
ᱟ ᱚᱱᱟ ᱠᱷᱟᱡ ᱫᱚ ᱱᱟᱯᱟᱭ ᱜᱮ ᱦᱩᱭ ᱠᱚᱜ ᱛᱟᱞᱮᱭᱟ ᱤᱱᱟᱹ ᱠᱷᱟᱡ ᱫᱚ᱾
ᱚ
ᱥᱚᱨᱦᱟᱭ ᱠᱚᱨᱮ ᱫᱚᱢᱮᱞᱮ ᱯᱟᱸᱡᱟ ᱵᱟᱲᱟ ᱠᱚᱣᱟ ᱥᱚᱨᱦᱟᱭ ᱥᱩᱠᱨᱤ ᱠᱚᱥᱮ ᱦᱳ ᱟᱯᱮ ᱴᱷᱮᱡ ᱞᱮ ᱧᱟᱢ ᱠᱚ ᱠᱷᱟᱱ ᱵᱷᱟᱜᱤ ᱦᱩᱭ ᱠᱚᱜᱼᱟ᱾
ᱟᱫᱚ ᱟᱞᱮ ᱯᱟᱸᱡᱟ ᱠᱚᱣᱟ ᱡᱚᱠᱷᱚᱱ ᱫᱚᱨᱠᱟᱨ ᱛᱟᱯᱮᱭᱟ ᱥᱩᱫᱩ ᱢᱤᱫ ᱫᱷᱟᱣ ᱚᱸᱰᱮ ᱯᱷᱳᱱ ᱯᱮ ᱵᱟᱥ᱾ ᱟᱨ ᱢᱮᱱ ᱯᱮ ᱛᱤᱱᱟᱹᱜ ᱜᱟᱱ ᱫᱚᱨᱠᱟᱨ ᱛᱟᱯᱮᱭᱟ ᱥᱚᱸᱜᱮ ᱥᱚᱸᱜᱮ ᱞᱮ ᱤᱫᱤᱴᱚ ᱟᱯᱮᱭᱟ᱾
ᱴᱷᱤᱠ ᱟᱪᱷᱮ ᱯᱷᱳᱱ ᱟᱯᱮᱭᱟ ᱟᱞᱮ ᱦᱳ ᱛᱚᱵᱮ ᱯᱟᱭᱜᱮ ᱦᱩᱸ
ᱟᱨ ᱫᱤᱭᱮ ᱪᱮᱫ ᱠᱚ ᱟᱨ ᱚᱱᱟ ᱪᱷᱟᱲᱟ ᱠᱟᱛᱮᱫ ᱯᱷᱩᱴᱵᱚᱞ ᱠᱚᱢ ᱠᱷᱮᱞᱳᱜ ᱟ ᱥᱮ ᱵᱟᱝ?
ᱟ ᱠᱷᱮᱹᱞᱳᱜ ᱠᱟᱱ ᱛᱟᱦᱮᱱᱟᱞᱮᱦᱳ ᱮᱠᱷᱚᱱ ᱫᱚᱞᱮ ᱵᱟᱹᱜᱤᱭᱟᱠᱟᱫᱟ᱾
ᱚ ᱪᱮᱠᱟᱛᱮ ᱵᱟᱹᱜᱤ ᱠᱮᱫᱟᱢ?
ᱵᱷᱟᱹᱜᱤ ᱜᱮᱭᱟ ᱮᱠᱷᱚᱱ ᱫᱚ ᱢᱟᱱᱮ ᱴᱩᱠᱴᱟᱜᱠ ᱜᱮᱞᱮ ᱪᱟᱞᱟᱜ ᱜᱮᱭᱟ ᱠᱚᱲᱟ ᱠᱚ ᱠᱷᱮᱞᱳᱜ ᱜᱮᱭᱟ ᱧᱮᱞ ᱫᱚ ᱪᱟᱞᱟᱣ ᱜᱮ ᱦᱩᱭᱩᱜ ᱜᱮᱭᱟ
ᱮ
ᱩᱱᱟᱹᱜ ᱪᱷᱟᱴᱠᱟ ᱛᱮ ᱵᱷᱟᱜᱤ ᱫᱟᱲᱮᱭᱟᱜᱼᱟ ᱯᱷᱩᱴᱵᱚᱞ ᱠᱷᱮᱞ ᱠᱟᱛᱮᱫ ᱦᱚᱸ
ᱦᱳᱭ
ᱦᱮ
ᱤᱧ ᱦᱚᱸ ᱯᱷᱩᱴᱵᱚᱞ ᱫᱚ ᱮᱠᱷᱚᱱ ᱫᱚ ᱯᱩᱨᱟᱹ ᱠᱷᱮᱞᱳᱜ ᱠᱟᱹᱱᱟᱧ ᱛᱚ ᱡᱟ ᱠᱷᱮᱯ ᱮᱱ ᱫᱚᱥ ᱦᱟᱡᱟᱨ ᱴᱟᱠᱟ ᱠᱟᱛᱮᱫ ᱠᱷᱮᱯ ᱤᱧ ᱦᱟᱛᱟᱣ ᱮᱟ ᱢᱤᱫᱴᱮᱱ ᱟᱴ ᱜᱚᱰᱟ ᱨᱮ
ᱟᱪᱷᱟ ᱯᱚᱨᱟᱹ ᱢᱤᱫᱴᱮᱱ ᱜᱚᱰᱟᱨ ᱨᱮ ᱫᱚᱥ ᱦᱟᱡᱟᱨ ᱴᱟᱠᱟ ᱠᱟᱛᱮ
ᱦᱳᱭ
ᱟᱪᱪᱷᱟ ᱴᱷᱤᱠ ᱟᱪᱷᱮ ᱛᱚᱵᱮ ᱟ ᱚᱱᱟ ᱵᱷ ᱵᱮᱲᱟ ᱠᱷᱟᱢᱟᱣᱚᱞᱮ ᱦᱚᱦᱚ ᱦᱟᱹᱥᱩᱭ ᱦᱩᱭᱩᱜᱼᱟ ᱛᱮ
ᱦᱳᱭ ᱡᱩᱫᱤ ᱯᱮ ᱥᱟᱵ ᱠᱷᱟᱱ ᱞᱟᱹᱭᱟᱯᱮ
ᱟᱨ ᱥᱟᱵ ᱫᱚ ᱵᱟᱝ ᱥᱟᱵ ᱟᱠᱚ ᱦᱟ ᱟᱞᱮᱱ ᱜᱟᱛᱮ ᱠᱚᱲᱟ ᱠᱚᱜᱮ ᱥᱟᱵ ᱠᱷᱟᱡ ᱠᱚ ᱦᱚᱦᱚ ᱢᱟᱞᱮ ᱛᱚᱵᱮ
ᱦᱳᱭ ᱦᱳᱭ ᱤᱧᱟᱹᱜ ᱫᱚ ᱠᱟᱹᱵᱤᱱ ᱫᱚ ᱵᱟᱹᱱᱩᱜᱼᱟ ᱥᱩᱠᱨᱤᱧ ᱥᱩᱠᱨᱤᱧ ᱜᱩᱯᱤ ᱠᱚᱣᱟ ᱟᱨ ᱵᱚᱞ ᱠᱷᱮᱞ ᱥᱚᱢᱚᱭ ᱫᱚ ᱵᱚᱞ ᱠᱷᱮᱞ ᱤᱧ ᱥᱮᱱᱚᱜᱼᱟ
ᱦ ᱛᱚ ᱚᱱᱟ ᱠᱚᱜᱮ ᱠᱟᱹᱢᱤ ᱫᱚ ᱥᱮ ᱛᱚᱵᱮ ᱦᱳ
ᱦᱳᱭ ᱦᱳᱭ
ᱟᱨ ᱴᱷᱤᱠ ᱟᱪᱷᱮ ᱛᱚᱵᱮ ᱡᱚᱠᱷᱚᱱ ᱡᱟᱦᱟᱸ ᱠᱚᱨᱮ ᱵᱚᱞ ᱠᱷᱮᱞ ᱛ ᱞᱮ ᱛᱚᱦ ᱢᱟᱞᱮ ᱛᱚᱵᱮ ᱦᱳ
ᱦᱳᱭ
ᱟᱫᱚ ᱩᱱᱟᱹᱜ ᱜᱟᱱ ᱠᱷᱮᱛ ᱠᱚᱫᱚ ᱵᱟᱞᱮ ᱮᱢ ᱫᱟᱲᱮᱭᱟᱢᱟ ᱛᱷᱚᱲᱟ ᱳᱭ ᱦᱟᱞᱠᱟ ᱢᱚᱡᱽ ᱫᱚᱞᱮ ᱮᱢ ᱫᱟᱲᱮᱭᱟᱢ ᱜᱮᱭᱟ ᱟᱢ ᱫᱚ
ᱦᱮᱸ ᱢᱟ ᱟᱫᱚ ᱧᱮᱞᱢᱮ ᱤᱧ ᱫᱚ ᱠᱚᱢ ᱠᱚᱛᱮ ᱫᱚ ᱵᱟᱹᱧ ᱥᱮᱱᱚᱜᱼᱟ ᱛᱚ ᱥᱩᱫᱩ ᱞᱟᱹᱴᱩ ᱞᱟᱹᱴᱩ ᱡᱟᱭᱜᱟ ᱨᱮᱧ ᱠᱷᱮᱞᱳᱜᱼᱟ ᱟᱫᱚ ᱠᱚᱢ ᱛᱚ ᱡᱩᱫᱤᱢ ᱢᱮᱱ ᱠᱷᱟᱱ ᱫᱚ ᱧᱮᱞᱫᱟᱹᱧ ᱦᱟᱸᱜ ᱟᱨᱚ ᱮᱴᱟᱜ ᱠᱚ ᱢᱮᱱᱟᱜ ᱠᱚᱣᱟ ᱡᱮ ᱩᱱᱠᱩᱢ ᱤᱫᱤᱠᱚ ᱠᱷᱟᱡ ᱠᱚᱢ ᱛᱮᱫᱚ
ᱦᱮᱸ ᱟᱪᱪᱷᱟ ᱴᱷᱤᱠ ᱟᱪᱷᱮ ᱟᱫᱚ ᱩᱱᱟᱹᱜ ᱜᱟᱱ ᱜᱮᱞᱮ ᱮᱢᱟᱢᱟ ᱚᱱᱠᱟ ᱢᱮ ᱠᱷᱮᱞᱟ ᱜᱮ ᱦᱟᱛᱟᱣ ᱦᱩᱭᱩᱜᱼᱟ ᱛᱚᱵᱮ
ᱦᱳᱭ
ᱦᱮᱸ ᱚᱱᱟ ᱠᱚᱜᱮ ᱛᱚᱵᱮ ᱦᱳ
ᱤᱭᱟ ᱛᱟᱦᱚᱞᱮ ᱱᱤᱛᱚᱜ ᱫᱚ ᱪᱮᱫ ᱮᱢ ᱪᱮᱠᱟᱹᱭ ᱫᱟᱢ?
ᱱᱤᱛᱚᱜ ᱫᱚᱦ ᱫᱟᱠᱟ ᱠᱚ ᱟᱹᱣᱨᱤ ᱤᱥᱤᱱᱚᱜᱼᱟ ᱟᱨᱞᱮ ᱡᱚᱢ ᱵᱟᱲᱟᱭᱟ ᱚᱱᱟᱜᱮ ᱫᱟᱠᱟ ᱤᱥᱤᱱ ᱞᱮᱱᱜᱮ ᱛᱟᱯᱚᱨᱮ ᱡᱚᱢ ᱠᱟᱛ ᱠᱤᱫᱩᱜ ᱠᱟᱛᱮᱫ ᱜᱤᱛᱤᱜ ᱦᱩᱭᱩᱜᱼᱟ
ᱚ ᱟᱹᱰᱤᱜᱮ ᱵᱟᱡᱟᱣᱮᱱ ᱫᱚ
ᱦᱮᱸ ᱟᱹᱰᱤ ᱜᱮᱦᱚᱸ ᱱᱮᱛᱟᱨ ᱫᱚ ᱵᱟᱝ ᱵᱩᱡᱩᱜ ᱠᱟᱱᱟ ᱥᱮ ᱮᱠᱫᱚᱢ ᱥᱟᱛᱴᱟ ᱞᱮ ᱨᱤᱫᱟᱹᱜ ᱠᱟᱱᱟ ᱥᱮ ᱟᱫᱚ ᱱᱤᱛᱚᱜ ᱤᱥᱤᱱ ᱵᱟᱲᱟ ᱠᱚᱞᱮ ᱯᱷᱴᱚᱜ ᱠᱟᱱᱟ ᱛᱷᱚᱲᱟ
ᱚ ᱛᱟᱦᱚᱞᱮ ᱵᱟᱯᱞᱟ ᱠᱚᱫᱚ ᱦᱩᱭ ᱟᱠᱟᱱ ᱛᱟᱢᱟ ᱥᱮ ᱵᱟᱝ?
ᱵᱟᱯᱞᱟ ᱠᱚᱦᱚᱸ ᱟᱹᱣᱨᱨᱤᱜᱼᱟ ᱦᱩ ᱮᱠᱷᱚᱱ ᱟᱹᱣᱨᱤᱜᱼᱟ ᱵᱟᱯᱞᱟ ᱠᱚᱫᱚ ᱚᱱᱛᱮ ᱨᱮ ᱡᱩᱫᱤ ᱦᱮᱱᱟᱜ ᱠᱚᱣᱟ ᱧᱮᱞ ᱠᱚᱣᱟᱢ ᱞᱟᱹᱭᱟᱞᱮᱭᱢ
ᱦᱳᱭ ᱢᱮᱱᱟᱜ ᱫᱚ ᱢᱮᱱᱟᱜ ᱠᱚᱜᱮᱭᱟ ᱟᱞᱮ ᱥᱮᱱ ᱦᱚᱸ ᱪᱮᱫᱟᱜ ᱵᱟᱝ
ᱦᱮᱸ ᱛᱚ ᱡᱳᱜᱟᱡᱳᱜᱽ ᱟᱞᱤᱧ ᱢᱟ ᱛᱚᱵᱮ ᱟᱫᱚ
ᱦᱳᱭ ᱡᱳᱜᱟᱡᱳᱜᱟᱢ ᱦᱩᱭᱩᱜᱼᱟ ᱟᱫᱚ ᱪᱮᱫ ᱞᱮᱠᱟᱱ ᱠᱚ ᱵᱟᱹᱦᱩ ᱪᱟᱹᱭᱮᱫᱟᱢ?
ᱚᱲᱟᱜ ᱠᱚᱨᱮ ᱠᱚ ᱠᱟᱹᱢᱤ ᱫᱟᱲᱮᱭᱟᱜᱼᱟ ᱟᱨᱠᱤ ᱦᱚᱸ ᱚᱲᱟᱜ ᱪᱷᱟᱲᱟ ᱠᱟᱹᱢᱤ ᱫᱚ ᱚᱠᱟᱨᱮᱱᱟᱜ ᱠᱟᱫᱟᱷᱟ ᱟᱵᱚᱣᱟᱜ ᱫᱚ
ᱚ ᱚᱱᱟ ᱦᱚ ᱠᱟᱱ ᱜᱮᱭᱟ
ᱦᱩ
ᱦᱮᱸ ᱴᱷᱤᱠ ᱜᱮᱭᱟ ᱢᱮᱱᱟᱜ ᱫᱚ ᱢᱮᱱᱟᱜ ᱠᱚᱣᱟ ᱛᱟᱦᱚᱞᱮ ᱠᱷᱚᱵᱚᱨᱟᱢ ᱦᱩᱭᱩᱜᱼᱟ ᱡᱩᱫᱤᱢ ᱨᱮᱵᱮᱱ ᱪ ᱦᱜ ᱛᱟᱦᱚᱞᱮ ᱠᱟᱞᱚᱢ ᱵᱟᱯᱞᱟ ᱥᱮ ᱱᱮᱥᱮᱢ ᱵᱟᱯᱞᱟᱼᱟ?
ᱢᱮᱫᱼᱦᱚ ᱨᱮᱦ ᱥᱚᱢᱚᱭ ᱪᱟᱵᱟᱭᱮᱱᱟ ᱠᱟᱞᱚᱢ ᱥᱮᱫ ᱯᱷᱟᱹᱜᱩᱱ ᱛᱚᱨᱟ ᱨᱮᱜᱮ ᱧᱮᱞ ᱠᱚ-ᱟᱭ ᱵᱟᱨᱮ
ᱦᱳᱭ ᱦᱳᱭ ᱱᱟᱯᱟᱭ ᱠᱟᱛᱷᱟ ᱢᱤᱫᱴᱮᱱ ᱢᱮᱱᱟᱭ ᱠᱟᱫᱮᱭᱟ ᱩᱱᱠᱩ ᱦᱚᱸ ᱞᱟᱹᱭ ᱛᱟᱠᱚ ᱱᱮᱥ ᱫᱚ ᱵᱟᱝ ᱠᱟᱞᱚᱢ ᱠᱚ ᱵᱟᱯᱞᱟᱜᱼᱟ ᱦᱟᱸᱜ
ᱟᱪᱪᱷᱟ ᱛᱚᱵᱮ ᱞᱟᱹᱭᱟᱞᱮ ᱮᱢᱦ ᱠᱷᱟᱡ ᱫᱚ ᱵᱷᱟᱜᱤ ᱦᱩᱭᱩᱜᱼᱟ
ᱦᱳᱭ
ᱤᱱᱟ ᱠᱷᱟᱱᱡ ᱫᱚ ᱯᱷᱟᱹᱜᱩᱱ ᱛᱟᱨᱟ ᱨᱮᱜᱮ ᱠᱟᱞᱟᱢ ᱯᱷᱟᱹᱜᱩᱱ ᱛᱟᱨᱟ ᱨᱮᱜᱮ ᱦᱩᱭ ᱠᱚᱜᱼᱟ ᱤᱱᱟᱹ ᱠᱷᱟᱡ ᱫᱚ
ᱦᱳᱭ ᱦᱳᱭ
ᱦᱩᱸ ᱟ ᱵᱟᱯᱞᱟᱜ ᱠᱟᱱ ᱨᱮᱦᱚᱸ ᱟᱹᱰᱤ ᱚᱥᱩᱵᱤᱫᱷᱟ ᱮᱠᱫᱚᱢ ᱟᱨᱚᱸ ᱚᱠᱟ ᱥᱮᱫ ᱮᱢ ᱢᱮᱱᱟ ᱪᱤᱠᱟᱹᱭᱟᱢ ᱥᱚᱵ ᱥᱮᱫ ᱚᱥᱩᱵᱤᱫᱷᱟ ᱯᱟᱲᱟᱜ ᱠᱟᱱᱟ ᱦᱳ
ᱵᱟᱝ ᱵᱟᱯᱞᱟ ᱫᱚ ᱠᱟᱱ ᱜᱮᱭᱟ ᱛᱤᱱ ᱫᱤᱱ ᱰᱟᱸᱟᱹᱜᱩᱣᱟᱹ ᱛᱮᱢ ᱛᱟᱦᱮᱱᱟ ᱞᱟᱹᱭ ᱢᱮ
ᱥᱮᱫᱚ ᱠᱟᱱ ᱜᱮᱭᱟ ᱦᱚᱸ
ᱦᱩᱸ ᱛᱟᱦᱚᱞᱮ ᱟᱨ ᱤᱭᱟᱹ ᱠᱚᱫᱚ ᱪᱟᱥ ᱵᱟᱥ ᱠᱚᱫᱚ ᱟᱢ ᱜᱮ ᱥᱮ ᱪᱮᱫ ᱞᱮᱠᱟ ᱦᱚᱲᱠᱚᱢ ᱫᱷᱩᱨᱟᱹᱣ ᱵᱟᱲᱟ ᱠᱚᱣᱟ
ᱢᱩᱱᱤᱥ ᱠᱚ ᱫᱷᱩᱲᱟᱹᱣ ᱵᱟᱲᱟ ᱠᱚ ᱦᱟᱭᱳ-ᱟ ᱱᱮ ᱦᱚᱲ ᱜᱮ ᱵᱟᱠᱷᱟᱡ ᱫᱚ ᱚᱠᱚᱭ ᱦᱮᱱᱟᱜ ᱟᱠᱟᱫ ᱠᱚᱣᱟ ᱟᱫᱚ
ᱚ ᱟᱪᱪᱷᱟ
ᱢᱩᱱᱤᱥ ᱠᱟᱢᱤᱱ ᱠᱚ ᱫᱷᱩᱨᱟᱹᱣ ᱠᱚ ᱦᱩᱭᱩᱜ-ᱟ
ᱚ ᱟᱫᱚ ᱜᱟᱹᱭ ᱰᱟᱝᱨᱟ ᱛᱮᱢ ᱥᱤᱭᱟ ᱥᱮ ᱡᱟᱦᱟᱱᱟᱜ ᱜᱟᱹᱰᱤ ᱠᱚᱛᱮ
ᱮᱠᱷᱚᱱ ᱫᱚ ᱜᱟᱹᱰᱤ ᱠᱚᱛᱮ ᱦᱚᱸ ᱜᱟᱹᱭ ᱰᱟᱝᱨᱟ ᱠᱚᱫᱚ ᱠᱚᱢ ᱠᱟᱱᱟ ᱮᱠᱷᱚᱱ ᱫᱚ ᱜᱟᱹᱰᱤ ᱠᱚᱛᱮ ᱜᱮ ᱥᱤ ᱵᱟᱲᱟᱭ ᱦᱩᱭᱩᱜ-ᱟ
ᱚ
ᱦᱩᱸ ᱵᱟᱝᱠᱷᱟᱱ ᱫᱚ ᱜᱟᱹᱭ ᱰᱟᱝᱨᱟ ᱠᱚᱛᱮ ᱜᱮ ᱥᱤ ᱦᱳᱭᱳᱜ-ᱟ
ᱦᱮᱸ ᱚᱱᱟ ᱦᱚᱸ ᱠᱟᱱ ᱜᱮᱭᱟ ᱮᱠᱷᱚᱱ ᱫᱚ ᱜᱟᱹᱭ ᱰᱟᱝᱨᱟ ᱠᱚᱛᱮ ᱫᱚ ᱥᱚᱢᱚᱥᱟ ᱦᱩᱭᱩᱜ ᱠᱟᱱᱟ ᱡᱚᱞᱫᱤ ᱵᱟᱝ ᱫᱚᱢᱮ ᱫᱤᱱ ᱫᱷᱚᱨᱤᱭᱟ ᱥᱤ ᱦᱩᱭᱩᱜ ᱛᱟᱢᱟ ᱟᱨ ᱴᱟᱠᱴᱟᱨ ᱛᱮᱢ ᱥᱤ ᱠᱷᱟᱱ ᱫᱚ ᱢᱤᱫ ᱫᱤᱱ ᱵᱟᱨ ᱫᱤᱱ ᱛᱮᱜᱮᱢ ᱯᱩᱨᱟᱹᱣ ᱜᱚᱜ ᱠᱟᱛᱟᱢᱟ
ᱮ ᱮᱠᱷᱚᱱ ᱫᱚ ᱴᱟᱴᱠᱟ ᱠᱚᱠᱚ ᱧᱮᱞ ᱮᱫᱟ ᱥᱮ ᱦᱳ
ᱦᱳᱭ
ᱦᱩᱸ
ᱟᱨ ᱛᱟᱦᱚᱞᱮ ᱟᱯᱮ ᱥᱮᱱ ᱫᱚᱠᱚ ᱨᱚᱦᱚᱭ ᱠᱮᱫ-ᱟ ᱥᱮ ᱵᱟᱝ ᱟᱣᱨᱤ
ᱟᱣᱨᱤ ᱨᱚᱦᱚᱭ ᱫᱚᱠᱚ ᱨᱚᱦᱚᱭ ᱜᱮᱭᱟ ᱦᱳ ᱮᱠᱷᱚᱱ ᱫᱚ ᱫᱟᱜ ᱦᱚᱛᱮᱫ ᱫᱚ ᱵᱟᱝᱠᱚ ᱨᱚᱦᱚᱭ ᱟᱠᱟᱫᱟ
ᱚ ᱟᱞᱮ ᱥᱮᱫ ᱢᱟᱠᱚ ᱨᱚᱦᱚᱭ ᱯᱩᱨᱟᱹᱣ ᱠᱮᱫ
ᱦᱮᱞᱳ
ᱞᱟᱹᱭ ᱢᱮ
ᱛᱚ ᱚᱱᱛᱮᱱ ᱠᱚ ᱡᱚᱜᱟᱲ ᱳᱧ ᱦᱚᱸᱠᱚ ᱪᱟᱥ ᱫᱟᱲᱮᱭᱟᱜ-ᱟ ᱟᱨᱠᱤ ᱵᱟᱠᱷᱟᱡ ᱫᱚ ᱛᱟ ᱪᱷᱟᱲᱟ ᱫᱚ ᱵᱟᱠᱷᱟᱡ ᱫᱚ ᱮᱥᱠᱟᱨ ᱛᱚ ᱛᱤᱱ ᱫᱤᱱ ᱜᱮᱢ ᱧᱮᱞᱟ
ᱪᱟᱥ ᱵᱟᱥ ᱫᱚ ᱚᱱᱠᱟᱱ ᱠᱚᱫᱚ ᱵᱟᱢ ᱧᱟᱢ ᱠᱚᱣᱟ ᱱᱤᱛᱚᱜ ᱫᱚ ᱚᱞᱚᱜ ᱯᱟᱲᱦᱟᱜ ᱠᱩᱲᱤ ᱠᱚ ᱠᱟᱱᱟ ᱠᱚ ᱫᱤᱭᱮ ᱟᱠᱚᱣᱟᱜ ᱪᱟᱥ ᱵᱟᱥ ᱠᱚᱫᱚ ᱩᱱᱟᱹᱜ ᱫᱚ ᱵᱟᱠᱚ ᱟᱲᱜᱚ ᱞᱟᱹᱜᱤᱫᱚᱜ ᱠᱟᱱᱟ
ᱥᱮ ᱮᱠᱷᱚᱱ ᱫᱚ ᱥᱮ ᱫᱚ ᱡᱩᱜᱽ ᱯᱟᱞᱴᱟᱣ ᱟᱠᱟᱱᱟ ᱮᱠᱷᱚᱱ ᱫᱚ ᱚᱞᱚᱜ ᱯᱟᱲᱦᱟᱣ ᱠᱚᱜᱮ ᱛᱚ ᱵᱮᱥᱤ ᱦᱮᱱᱟᱜ ᱟᱠᱟᱜ ᱠᱚᱣᱟ ᱛᱟᱨ ᱚᱣᱟᱨ ᱢᱚᱫᱷᱮ ᱢᱤᱫ ᱵᱟᱨᱮᱭᱟ ᱡᱫᱤ ᱦᱮᱱᱟᱜ ᱟᱠᱟᱡ ᱠᱚᱠᱷᱟᱱ ᱛᱚ ᱢᱟᱱᱮ ᱦᱟᱞᱠᱟ ᱮᱠᱟᱱ ᱢᱚᱫᱷᱮ ᱚᱞᱚᱜ ᱯᱟᱲᱦᱟᱜ ᱠᱚ ᱡᱮᱢᱚᱱ ᱠᱚ ᱜᱟᱱ ᱟᱨ ᱪᱟᱥᱵᱟᱥ ᱠᱚᱦᱚᱸ ᱠᱚ ᱜᱟᱱ ᱜᱮᱭᱟ ᱢᱟᱱᱮ ᱚᱞᱚᱜ ᱯᱟᱲᱦᱟᱜ ᱠᱚ ᱜᱟᱱ ᱠᱷᱟᱱ ᱴᱷᱤᱠ ᱜᱮ ᱚᱱᱟ ᱦᱚᱸ ᱱᱟᱯᱟᱭ ᱜᱮ
ᱦᱳᱭ
ᱦᱳᱭ ᱚᱱᱟᱜᱮ ᱟᱨᱠᱤ
ᱦᱩᱸ
ᱮᱠᱷᱚᱱ ᱫᱚ ᱚᱞᱚᱜ ᱯᱟᱲᱦᱟᱜ ᱜᱮᱛᱚ ᱞᱟᱦᱟᱣ ᱟᱠᱟᱱᱟ ᱮᱠᱷᱚᱱ ᱫᱚ ᱚᱞᱚᱜ ᱯᱟᱲᱦᱟᱣ ᱫᱚᱨᱠᱟᱨ ᱠᱟᱱ ᱜᱮᱭᱟ ᱵᱟᱝ ᱫᱚᱨᱠᱟᱨ ᱫᱚ ᱵᱟᱝ
ᱮᱠᱷᱚᱱ ᱫᱚ ᱚᱞᱚᱜ ᱯᱟᱲᱦᱟᱣ ᱦᱚᱛᱚ ᱫᱚᱨᱠᱟᱨ ᱠᱟᱱᱟ
ᱚ ᱛᱟᱸᱦᱚᱞᱮ ᱟᱢ ᱫᱚ ᱛᱤᱱ ᱥᱟᱹᱜᱤᱧ ᱮᱢ ᱚᱞᱚᱜ ᱯᱟᱲᱦᱟᱣ ᱟᱠᱟᱫᱟ᱾
ᱦᱚᱸ ᱵᱮᱥᱤ ᱥᱟᱹᱜᱤᱧ ᱫᱚ ᱵᱟᱝ ᱦᱚᱸ ᱴᱩᱭᱮᱞᱵᱽ ᱦᱟᱹᱵᱤᱡᱽ᱾
ᱚᱻ ᱱᱟᱯᱟᱭ ᱠᱟᱛᱷᱟ ᱚᱱᱟ ᱦᱚᱸ,
ᱚᱱᱠᱟᱱ ᱠᱚᱜᱮ ᱧᱮᱞ ᱠᱚ ᱛᱟᱵᱚᱱ ᱢᱮ ᱡᱮᱢᱚᱱ ᱠᱩᱥᱤᱠ ᱞᱮᱠᱟᱜ ᱠᱚ ᱵᱟᱝ ᱠᱩᱥᱤ ᱞᱮᱠᱟ ᱫᱚ, ᱟᱨ ᱪᱮᱫ ᱮᱢ ᱢᱮᱱᱟ ᱦᱚᱸ ᱱᱮ ᱦᱚᱲ ᱫᱚ ᱩᱱᱟᱹᱜ ᱦᱟᱹᱵᱤᱡ ᱵᱟᱢ ᱯᱟᱲᱦᱟᱣ ᱦᱩᱭ ᱟᱠᱟᱱᱟ ᱥᱮ,
ᱦᱳᱭ ᱦᱳᱭ,
ᱦᱚ ᱚᱱᱟᱜᱮ ᱡᱮᱢᱚᱱ ᱠᱚ ᱠᱩᱥᱤᱜ ᱵᱟᱠᱷᱟᱡ ᱫᱚ ᱢᱮᱱ ᱜᱮᱭᱟ ᱠᱚ ᱛᱚ ᱩᱱᱟᱹᱜ ᱦᱟᱹᱵᱤᱡ ᱵᱟᱭ ᱯᱟᱲᱦᱟᱣ ᱟᱠᱟᱫᱟ ᱾ ᱢᱟᱭ ᱚᱞᱚᱜ ᱯᱟᱲᱦᱟᱣ ᱠᱟᱫᱟ ᱦᱟᱡ,
ᱴᱷᱤᱠ ᱜᱮᱭᱟ ᱛᱟᱸᱦᱚᱞᱮ, ᱛᱟᱦᱚᱞᱮ ᱛᱤᱨ ᱨᱮᱯᱮ ᱠᱤᱫᱤ ᱠᱚᱜᱼᱟ᱾
ᱦᱚᱜ-ᱚᱭ ᱛᱚ ᱠᱮᱫᱚᱜ ᱦᱩᱭᱩᱜ-ᱟ ᱦᱳᱭ ᱮᱵᱟᱨᱮ ᱟᱹᱥᱤᱱ ᱦᱚᱸ ᱥᱟᱹᱛ ᱠᱮᱫᱟ ᱠᱚ ᱦᱟᱜ ᱤᱥᱤᱱ ᱥᱟᱹᱛ ᱞᱮᱭᱟᱠᱚ ᱛᱟᱯᱚᱨᱮ ᱠᱤᱫᱩ ᱚ
ᱚᱱᱟᱜᱮ ᱡᱚᱢ ᱵᱟᱲᱟ ᱦᱩᱭ ᱠᱟᱛᱮ ᱡᱟᱹᱯᱤᱫ ᱵᱟᱲᱟ ᱦᱩᱭᱩᱜᱼᱟ ᱡᱚᱞᱫᱤ ᱜᱟᱯᱟ ᱟᱨᱦᱚ ᱮᱴᱟᱜ ᱥᱮᱫ ᱥᱮᱱᱚᱜ ᱦᱩᱭᱩᱜᱼᱟ᱾
ᱦᱮᱸ ᱥᱮ ᱛᱚ ᱜᱟᱯᱟ ᱥᱮᱛᱟᱜ ᱨᱮ ᱵᱮᱨᱮᱫ ᱦᱩᱭᱩᱜ ᱼᱟ᱾ ᱛᱟᱲ ᱛᱮᱜᱮ ᱦᱚᱸᱦᱚᱸ ᱦᱚᱪᱚ,
ᱦᱮᱸᱛᱚ ᱢᱟ ᱴᱷᱤᱠ ᱜᱮᱭᱟ ᱛᱟᱸᱦᱞᱮ ᱫᱚᱦᱚᱭ ᱢᱮ ᱢᱟ᱾
ᱦᱮᱸ
ᱦᱮᱸ ᱜᱮᱫ ᱢᱮ ᱢᱟ᱾